ᱦᱮᱞᱳ
ᱨᱚᱲ ᱠᱚ ᱟᱸᱡᱚᱢ ᱴᱷᱤᱠᱟᱹᱜ ᱠᱟᱱᱟ?
ᱦᱮᱸ ᱟᱸᱡᱚᱢ ᱴᱷᱤᱠᱟᱹᱜ ᱠᱟᱱᱟ। ᱤᱧᱟᱹᱜ ᱨᱚᱲᱮᱢ ᱟᱸᱡᱚᱢ ᱴᱷᱤᱠᱟᱹᱭᱮᱫᱟ?
ᱦᱳᱭ ᱟᱸᱡᱚᱢ ᱴᱷᱤᱠᱟᱹᱜ ᱠᱟᱱ ᱜᱮᱭᱟ ᱨᱚᱲ ᱠᱚᱫᱚ।
ᱟᱨ ᱡᱟᱦᱟᱱᱟᱜ ᱥᱟᱰᱮ ᱠᱚ ᱵᱟᱝ ᱟᱸᱡᱚᱢᱚᱜ ᱠᱟᱱᱟ ᱛᱚ?
ᱵᱟᱝᱟ
ᱟᱪᱪᱷᱟ ᱛᱟᱦᱟᱞᱮ ᱪᱮᱫ ᱠᱚᱢ ᱪᱤᱠᱟᱹ ᱵᱟᱲᱟᱭᱮᱫᱟ?
ᱪᱮᱫ ᱦᱚᱸ ᱵᱟᱝ ᱫᱩᱲᱩᱵ ᱵᱟᱲᱟ ᱟᱠᱟᱱᱟᱧ ᱱᱤᱛᱚᱜ ᱫᱚ ᱟᱨ ᱟᱢ ᱫᱚ ᱪᱮᱫ ᱮᱢ ᱪᱤᱠᱟᱭᱮᱫᱟ?
ᱤᱧ ᱦᱚᱸ ᱪᱤᱠᱟ ᱦᱚᱸ ᱵᱟᱝ ᱪᱮᱫ ᱮᱢ ᱪᱤᱠᱟᱹᱭᱟ ᱫᱩᱲᱩᱵ ᱵᱟᱲᱟ ᱦᱩᱭ ᱟᱠᱟᱱᱟ। ᱟᱨ ᱛᱟᱦᱟᱞᱮ ᱫᱟᱠᱟ ᱠᱚ ᱯᱮ ᱤᱥᱤᱱ ᱠᱮᱫᱟ ᱥᱮ ᱟᱹᱣᱨᱤ? ᱚᱸᱻ ᱦᱤᱱᱟᱹᱧᱟ ᱚ ᱟᱪᱪᱷᱟ ᱦᱤᱱᱟᱹᱧᱟ ᱤᱧ ᱫᱚ ᱱᱚᱰᱮ ᱚᱲᱟᱜ ᱥᱮᱫ ᱨᱮ।
ᱚ
ᱚᱲᱟᱜ ᱥᱮᱫ ᱵᱚᱞᱛᱮ ᱫᱚ ᱱᱚᱰᱮ ᱢᱮᱥ ᱨᱮ ᱛᱟᱦᱮᱱ ᱦᱩᱭᱩᱜ ᱜᱮᱭᱟ ᱟᱫᱚ ᱢᱮᱥ ᱨᱮᱜᱮ ᱢᱤᱱᱟᱹᱧᱟ ᱦᱟᱸᱜ।
ᱟᱪᱪᱷᱟ ᱟᱪᱪᱷᱟ ᱛᱚ ᱚᱲᱟᱜ ᱨᱮᱫᱚ ᱱᱟᱯᱟᱭ ᱜᱮ ᱢᱮᱱᱟᱜ ᱠᱚᱣᱟ?
ᱦᱳᱭ ᱦᱳᱭ ᱱᱟᱯᱟᱭ ᱜᱮ ᱢᱮᱱᱟᱜ ᱠᱚᱣᱟ ᱦᱟᱸᱜ ᱟᱯᱮ ᱚᱲᱟᱜ ᱠᱚᱨᱮᱜ ᱜᱮ ᱚᱠᱟᱞᱮᱠᱟ ᱢᱮᱱᱟᱜ ᱠᱚᱣᱟ?
ᱦᱳᱭ ᱟᱞᱮ ᱚᱲᱟᱜ ᱨᱮᱦᱚᱸ ᱱᱟᱯᱟᱭ ᱜᱮ ᱢᱮᱱᱟᱜ ᱠᱚᱣᱟ।
ᱟᱪᱪᱷᱟ ᱟᱨ ᱟᱢ ᱚᱠᱟᱞᱮᱠᱟ ᱢᱮᱱᱟᱢᱟ?
ᱦᱳᱭ ᱤᱧᱦᱚᱸ ᱱᱤᱛᱚᱜ ᱚᱵᱫᱤ ᱫᱚ ᱱᱟᱯᱟᱭ ᱜᱮ ᱢᱤᱱᱟᱹᱧᱟ। ᱟᱨ ᱟᱢ ᱫᱚ ᱪᱮᱫᱠᱟ ᱢᱮᱱᱟᱜ ᱢᱮᱭᱟ?
ᱤᱧ ᱦᱚᱸ ᱚᱱᱠᱟ ᱱᱟᱯᱟᱭ ᱧᱚᱜ ᱜᱮ।
ᱚ ᱛᱟᱦᱟᱞᱮ ᱟᱢᱫᱚ ᱪᱮᱫ ᱮᱢ ᱪᱮᱠᱟ ᱵᱟᱲᱟᱭᱟ᱾ ᱪᱮᱫ ᱠᱚ ᱱᱤᱛᱚᱜ ᱫᱚᱢ ᱪᱮᱠᱟ ᱵᱟᱲᱟᱭᱮᱫᱟ?
ᱱᱤᱛᱳᱜ ᱫᱚ ᱪᱤᱠᱟ ᱦᱚᱸ ᱵᱟᱝ᱾ ᱦᱳᱭ ᱦᱳᱭ ᱚᱞᱚᱜ ᱜᱤᱭᱟᱹᱧ। ᱦᱩᱸ ᱱᱤᱛᱚᱜ ᱫᱚ ᱜᱨᱮᱡᱩᱭᱮᱥᱚᱱ ᱪᱟᱞᱟᱜ ᱠᱟᱱ ᱛᱤᱧᱟᱹ ᱦᱟᱸᱜ᱾ ᱟᱢ ᱫᱚ ᱛᱟᱦᱟᱞᱮ ᱪᱮᱫ ᱠᱚᱢ ᱪᱤᱠᱟᱹ ᱵᱟᱲᱟᱭ ᱜᱮᱭᱟ? ᱚᱞᱚᱜ ᱠᱟᱱᱟᱢ ᱥᱮᱢ ᱵᱟᱹᱜᱤ ᱠᱟᱫᱟ?
ᱪᱮᱫ ᱤᱧ ᱫᱚ, ᱤᱧ ᱫᱚ ᱱᱤᱛᱚᱜ ᱚᱵᱫᱤ ᱫᱚ ᱱᱤᱛᱚᱜ ᱫᱚ ᱚᱞᱚᱜ ᱠᱚᱫᱚᱧ ᱵᱟᱹᱜᱤ ᱟᱠᱟᱜᱼᱟ। ᱱᱤᱛᱚᱜ ᱫᱚ ᱚᱲᱟᱜ ᱨᱮᱜᱮ ᱢᱤᱱᱟᱹᱧ ᱠᱟᱫᱤᱧᱟ।
ᱦᱮᱸ ᱚᱲᱟᱜ
ᱚᱲᱟᱜ ᱠᱚᱨᱮ ᱜᱤᱧ ᱠᱟᱹᱢᱤ ᱵᱟᱲᱟᱭᱮᱫᱟ ᱱᱤᱛᱚᱜ ᱫᱚ।
ᱟᱨ ᱛᱟᱦᱟᱞᱮ ᱵᱟᱯᱞᱟ ᱠᱚᱛᱚᱢ ᱵᱟᱯᱞᱟᱣ ᱠᱟᱱᱟ ᱥᱮ ᱵᱟᱝ?
ᱦᱳᱭ ᱵᱟᱯᱞᱟ ᱫᱚ ᱦᱩᱭ ᱟᱠᱟᱱ ᱛᱤᱧ ᱜᱮᱭᱟ।
ᱱᱟᱯᱟᱭ ᱠᱟᱛᱷᱟ ᱦᱩᱸ
ᱟᱫᱚ ᱡᱟᱶᱟᱭ ᱚᱲᱟᱜ ᱨᱤᱜᱤ ᱢᱤᱱᱟᱹᱧᱟ ᱱᱤᱛᱚᱜ ᱫᱚ
ᱚ ᱟᱪᱪᱷᱟ ᱦᱳᱭ ᱛᱟᱦᱚᱞᱮ ᱟᱹᱰᱤ ᱱᱟᱯ ᱯᱟᱭ ᱠᱟᱛᱷᱟ ᱠᱟᱱᱟ ᱱᱚᱣᱟ
ᱛᱟᱦᱚᱞᱮ ᱟᱢ ᱫᱚᱢ ᱵᱟᱯᱞᱟᱣ ᱠᱟᱱᱟ ᱥᱮ ᱵᱟᱝ
ᱦᱮᱸ ᱤᱧ ᱫᱚ ᱵᱟᱯᱞᱟ ᱫᱚ ᱦᱩᱭ ᱠᱟᱱ ᱛᱤᱧᱟᱹ ᱟᱫᱚ ᱵᱟᱹᱦᱩ ᱫᱚ ᱦᱟᱸᱜ ᱫᱟᱹᱲ ᱵᱟᱜᱤ ᱴᱚ ᱠᱟᱹᱫᱤᱧᱟᱭ
ᱚ ᱟᱨ ᱜᱤᱫᱽᱨᱟᱹ ᱠᱚᱫᱚ ᱢᱮᱱᱟᱜ ᱠᱚᱛᱟᱢᱟ ᱥᱮ ᱵᱟᱝ
ᱜᱤᱫᱽᱨᱟᱹ ᱠᱚᱫᱚ ᱜᱤᱫᱽᱨᱟᱹ ᱠᱚᱫᱚ ᱵᱟᱹᱱᱩᱜ ᱠᱚᱣᱟ ᱩᱸ
ᱚ ᱛᱟᱦᱚᱞᱮ ᱵᱟᱭ ᱦᱤᱡᱩᱜ ᱠᱟᱱᱟ ᱚᱲᱟᱜ ᱨᱮᱜᱮ ᱢᱮᱱᱟᱭᱟ ᱵᱟᱝ
ᱚ ᱵᱟᱦᱩ
ᱚᱲᱟᱜ ᱨᱮᱜᱮ ᱛᱚ ᱵᱟᱹᱦᱩ ᱫᱚ ᱢᱮᱱᱟᱭᱟ ᱵᱚᱞᱮ ᱵᱟᱭ ᱦᱤᱡᱩᱜ ᱠᱟᱱᱟ ᱚᱲᱟᱜ ᱠᱚᱫᱚ
ᱦᱮᱸ ᱟᱭᱳᱵᱟᱵᱟ ᱚᱲᱟᱜ ᱨᱮᱜᱮ ᱢᱮᱱᱟᱭᱟ ᱦᱟᱸᱜ
ᱛᱟᱦᱚᱞᱮ ᱫᱚ ᱟᱫᱚ ᱟᱨ ᱵᱟᱹᱦᱩ ᱨᱮᱱᱟᱜ ᱫᱚ ᱵᱟᱢ ᱪᱤᱛ ᱤᱭᱟᱹᱫᱟ ᱪᱤᱱᱛᱟᱹᱜ ᱠᱟᱱᱟ ᱵᱚᱞᱮ ᱟᱵᱟᱨ ᱛᱚ ᱪᱮ ᱩᱱᱤ ᱫᱚ ᱪᱮᱜ ᱮᱢ ᱛᱟᱹᱝᱜᱤ ᱠᱟᱭᱟ ᱟᱨ ᱡᱩᱫᱤ ᱵᱟᱭ ᱦᱤᱡᱩᱜ ᱠᱟᱱ ᱠᱷᱟᱡ ᱫᱚ
ᱩᱱᱤᱫᱚ ᱚᱱᱟᱜᱮ ᱚᱱᱟ ᱠᱚᱫᱚ ᱦᱟᱸᱜ ᱵᱟᱹᱧ ᱪᱤᱱᱛᱟᱹᱣ ᱠᱟᱫᱟ ᱛᱚ ᱟᱫᱚᱯᱟᱹᱭ ᱛᱟᱭᱚᱢ ᱫᱟᱨᱟᱢ ᱧᱮᱞ ᱦᱩᱭᱩᱜᱼᱟ ᱦᱟᱸᱜ ᱚᱱᱟ ᱫᱚ
ᱚ ᱦᱩᱸ ᱛᱟᱦᱚᱞᱮ ᱪᱮᱫ ᱠᱚᱯᱮ ᱤᱥᱤᱱ ᱠᱟᱜᱼᱟ ᱛᱤᱦᱤᱧ ᱫᱚ
ᱤᱥᱤᱱ ᱫᱚ ᱦᱟᱸᱜ ᱟᱹᱣᱨᱤ ᱤᱥᱤᱱ ᱦᱩᱭᱩᱜᱼᱟ ᱫᱟᱠᱟ ᱫᱚ ᱦᱟᱸᱜ ᱦᱮᱱᱟᱜ ᱜᱮᱭᱟ ᱟᱫᱚ ᱩᱛᱩ ᱦᱟᱸᱜ ᱤᱥᱤᱱ ᱦᱳᱭᱳᱜᱼᱟ
ᱦᱩᱸ
ᱟᱫᱚ ᱩᱛᱩᱭ ᱦᱩᱭᱩᱜ ᱠᱟᱱᱟ ᱛᱤᱦᱤᱧ ᱫᱚ ᱡᱤᱞ ᱩᱛᱩᱭ ᱦᱩᱭᱩᱜᱼᱟ ᱡᱟᱹᱱᱤᱡ
ᱟᱪᱪᱷᱟ
ᱟᱯᱮ ᱫᱚ ᱤᱥᱤᱱ ᱵᱟᱲᱟ ᱠᱮᱫᱟᱯᱮ ᱥᱮ ᱟᱹᱣᱨᱤ
ᱟᱞᱮ ᱫᱚ ᱵᱟᱞᱮ ᱤᱥᱤᱱ ᱠᱟᱜᱼᱟ ᱦᱟᱸᱜ
ᱩᱸ
ᱤᱥᱤᱱ ᱜᱮᱭᱟᱞᱮ ᱦᱟᱸᱜ ᱟᱨ ᱜᱷᱟᱹᱲᱤᱡ ᱯᱚᱨᱮ ᱦᱟᱸᱜ ᱞᱮ ᱤᱥᱤᱱᱟ ᱛᱚ ᱪᱟᱣ ᱠᱚᱞᱮ ᱧᱩ ᱠᱟᱜᱼᱟ ᱥᱮ
ᱚ ᱟᱪᱪᱷᱟ ᱟᱪᱪᱷᱟ ᱟ ᱛᱟᱦᱚᱞᱮ ᱡᱟᱢᱟᱭ ᱫᱚ ᱚ ᱟᱨ ᱛᱟᱦᱚᱞᱮ ᱡᱟᱢᱟᱭ ᱫᱚ ᱪᱮᱫ ᱠᱚᱭ ᱠᱟᱹᱢᱤ ᱵᱟᱲᱟᱭᱮᱫᱟ
ᱪᱮᱫ ᱦᱚᱸ ᱵᱟᱝ ᱩᱱᱤ ᱫᱚ ᱚᱲᱟᱜ ᱠᱚᱨᱮᱜ ᱜᱤ ᱠᱟᱹᱢᱤ ᱵᱟᱲᱟᱭᱮᱫᱟ ᱤᱭᱟᱹ ᱠᱚ ᱢᱟᱱᱮ ᱪᱟᱥ ᱠᱟᱹᱢᱤ ᱠᱚ ᱢᱮᱱᱟᱜᱼᱟ ᱥᱮ ᱟᱵᱟᱨ ᱥᱩᱠᱨᱤ ᱠᱚᱞᱮ ᱟᱹᱥᱩᱞ ᱠᱟᱜ ᱠᱚᱣᱟ ᱢᱮᱨᱚᱢ ᱠᱚᱞᱮ ᱟᱹᱥᱩᱞ ᱠᱟᱜ ᱠᱚᱣᱟ ᱟᱫᱚ ᱩᱱᱠᱩᱜᱤᱭ ᱧᱮᱞ ᱵᱟᱲᱟ ᱠᱚᱣᱟ
ᱦᱩᱸ ᱱᱟᱯᱟᱭ ᱠᱟᱛᱷᱟ ᱠᱟᱱ ᱜᱮᱭᱟ ᱟᱨ ᱛᱟᱦᱚᱞᱮ ᱵᱮᱴᱟ ᱥᱮ ᱵᱤᱴᱤ ᱢᱮᱱᱟᱭ ᱛᱟᱢᱟ ᱟᱢᱨᱮᱱ ᱫᱚ
ᱦᱮᱸ ᱵᱟᱹᱵᱩ ᱢᱮᱱᱟᱭ ᱛᱤᱧᱟ ᱢᱤᱫᱴᱮᱡ
ᱦᱚᱸ ᱵᱟᱹᱵᱩ ᱢᱮᱱᱟᱭ ᱛᱟᱢᱟ ᱱᱟᱯᱟᱭ ᱠᱟᱛᱷᱟ ᱛᱟᱦᱞᱮ ᱵᱟᱹᱵᱩ ᱫᱚ ᱛᱤᱱᱟᱹᱜ ᱢᱟᱨᱟᱝᱮ ᱦᱟᱨᱟᱣ ᱠᱟᱱ ᱛᱟᱢᱟᱭ ᱚᱞᱚᱜ ᱠᱟᱱ ᱛᱟᱢᱟᱭ ᱥᱮ ᱟᱹᱨᱤ ᱦᱚᱸ ᱟᱹᱨᱤ ᱚᱞᱚᱜ ᱟᱭ ᱱᱤᱛᱚᱜ ᱦᱚᱸ
ᱦᱳᱭ ᱤᱭᱟᱹ ᱱᱤᱛᱚᱜ ᱦᱚᱜᱼᱚᱭ ᱜᱮᱛᱚ ᱤᱥᱠᱩᱞᱤᱧ ᱵᱷᱩᱨᱛᱤ ᱦᱚᱴᱚ ᱠᱟᱫᱮᱭᱟ ᱢᱚᱬᱮ ᱵᱚᱪᱷᱚᱨᱮ ᱦᱩᱭ ᱠᱟᱱᱟᱭ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱠᱟᱱᱟ
ᱟᱫᱚ ᱯᱨᱟᱭᱢᱤᱨᱤ ᱤᱥᱠᱩᱞ ᱨᱤᱜᱤ ᱤᱭᱟᱹ ᱚᱱᱟ ᱤᱭᱟᱹ ᱤᱥᱠᱩᱞ ᱨᱤᱜᱤ ᱪᱟᱞᱟᱜ ᱜᱤᱭᱟ ᱯᱨᱟᱭᱢᱤᱨᱤ ᱤᱥᱠᱩᱞ ᱨᱤᱜᱤ
ᱚᱱᱰᱮ ᱠᱟᱹᱴᱤᱡ ᱜᱤᱫᱽᱨᱟᱹ ᱡᱮ ᱚᱱᱟ ᱤᱥᱠᱩᱞ ᱨᱤᱜᱤ ᱪᱟᱞᱟᱜ
ᱟᱨ ᱛᱟᱦᱞᱮ ᱚᱲᱟᱜ ᱠᱚᱨᱮ ᱡᱚᱛᱚ ᱦᱚᱲ ᱱᱟᱯᱟᱭ ᱜᱮ ᱢᱮᱱᱟᱜ ᱠᱚᱣᱟ ᱛᱚ
ᱦᱳᱭ ᱡᱚᱛᱚ ᱦᱚᱲ ᱱᱟᱯᱟᱭ ᱜᱮ ᱢᱮᱱᱟᱜ ᱠᱚᱣᱟ
ᱮᱸ ᱟᱨ ᱛᱟᱦᱞᱮ ᱱᱤᱛᱚᱜ ᱫᱚ ᱪᱟᱥ ᱵᱟᱥ
ᱛᱚᱢ ᱵᱟᱲᱟᱭᱟ ᱥᱮ ᱵᱟᱝ
ᱤᱥᱤᱱ ᱠᱚᱫᱚ ᱤᱧ ᱫᱚ ᱦᱟᱸᱜ ᱤᱥᱤᱱ ᱠᱚ ᱫᱚ ᱵᱟᱹᱧ ᱵᱟᱲᱟᱭᱟ ᱚᱱᱟ ᱜᱤᱧ ᱪᱤᱱᱛᱟᱹᱭ ᱫᱟ ᱪᱤᱠᱟᱹᱛᱮ ᱦᱟᱸᱜ ᱤᱧ ᱵᱟᱹᱦᱩ ᱤᱥᱤᱱ ᱠᱟᱛᱮᱧ ᱡᱚᱢ ᱪᱚᱭᱟ ᱡᱩᱫᱤ ᱨᱩᱣᱟᱹ ᱮᱢᱟᱱ ᱞᱮᱱ ᱠᱷᱟᱡ ᱮ ᱤᱥᱤᱱ ᱠᱟᱛᱮ
ᱵᱟᱹᱜᱤ ᱚᱴᱚᱣᱟᱜ ᱢᱮ
ᱦᱚ ᱚᱱᱟ ᱫᱟᱹᱲ ᱵᱟᱹᱜᱤ ᱚᱴᱚ ᱫᱤᱧᱮ ᱟᱫᱚᱢ ᱪᱤᱠᱟᱹᱭᱟ
ᱤᱥᱤᱱ ᱠᱚᱫᱚ ᱥᱮᱬᱟ ᱠᱟᱜ ᱢᱮ ᱵᱟᱠᱷᱟᱡ ᱦᱟᱸᱜ ᱟᱵᱟᱨ ᱦᱟᱢ ᱵᱟᱹᱦᱩ ᱡᱚᱱ ᱞᱮᱱᱠᱷᱟᱡ ᱦᱟᱸᱜ ᱩᱱᱤ ᱦᱚᱸ ᱵᱟᱭ ᱫᱟᱹᱲ ᱵᱟᱹᱜᱤ ᱚᱴᱚ‌ ᱢᱟ ᱠᱟᱹᱢᱤ ᱜᱚᱬᱚ ᱣᱟᱭ ᱢᱮ ᱦᱟᱸᱜ
ᱦᱮᱸ ᱦᱮᱸᱻ
ᱛᱟᱞᱦᱮ ‌ᱪᱟᱥᱚᱜ ᱠᱚᱫᱚᱢ ᱵᱟᱲᱟᱭᱮᱜᱟ ᱥᱮ ᱵᱟᱝ
ᱟᱸᱻ ᱵᱟᱝ ᱜᱤ ᱤᱧ ᱫᱚ ᱪᱮᱫ ᱦᱚᱸ ᱵᱟᱹᱧ ᱵᱟᱰᱟᱭᱟ
ᱚ ᱚᱱᱟ ᱞᱟᱹᱜᱤᱫ ᱵᱟᱥᱮᱡ ᱫᱟᱹᱲ ᱵᱟᱹᱜᱤ ᱩᱴᱩ ᱟᱠᱟᱫ ᱢᱮᱭᱟ ᱪᱟᱥ ᱠᱚ ᱵᱟᱢ ᱵᱟᱲᱟᱭ ᱜᱮᱭᱟ ᱥᱮ
ᱦᱳᱭ ᱮᱸ ᱟᱨ ᱛᱮᱫ ᱫᱚᱞᱮ ᱪᱟ ᱵᱟᱥ ᱯᱮ ᱮᱦᱚᱵ ᱠᱮᱫᱟ ᱵᱟᱝ
ᱦᱳᱭ ᱪᱟᱥ ᱵᱟᱥ ᱠᱟᱹᱢᱤ ᱠᱚᱫᱚ ᱥᱮᱬᱟ ᱫᱚᱦᱚ ᱠᱟᱜ ᱦᱳᱭᱳᱜᱼᱟ ᱞᱟᱹᱠᱛᱤ ᱠᱟᱱᱟ ᱛᱚ ᱚᱱᱟ ᱫᱚ
ᱛᱟᱦᱞᱮ ᱛᱚᱞᱟ ᱠᱚ ᱯᱮ ᱜᱤᱰᱤ ᱠᱟᱫᱟ ᱥᱮ ᱵᱟᱝ
ᱦᱳᱭ ᱚᱱᱟ ᱠᱚᱫᱚ ᱚᱱᱟ ᱠᱚ ᱠᱟᱹᱢᱤ ᱠᱚᱫᱚ ᱦᱳᱭ ᱟᱠᱟᱱᱟ᱾ ᱟᱹᱰᱤ ᱜᱟᱱ ᱛᱟᱞᱦᱮ ᱫᱚ ᱨᱚᱦᱚᱭ ᱦᱳᱭᱳᱜᱼᱟ᱾
ᱟᱪᱪᱷᱟ ᱟᱪᱪᱷᱟ
ᱛᱟᱦᱞᱮ ᱟᱯᱮ ᱥᱮᱫ ᱫᱚ ᱪᱮᱫ ᱠᱚ ᱪᱟᱥ ᱫᱚ ᱦᱳᱭᱳᱜ ᱜᱮᱭᱟ?
ᱟᱞᱮ ᱥᱮᱫ ᱫᱚ ᱦᱟᱸᱜ ᱪᱟᱥ ᱵᱟᱥ ᱱᱚᱝᱠᱟ ᱦᱩᱲᱩ ᱠᱚ, ᱛᱟᱯᱚᱨᱮ ᱟᱹᱞᱩ ᱠᱚ᱾ ᱟᱨ‌‌ ᱚ ᱥᱚᱵᱽᱡᱤ ᱠᱚ ᱦᱟᱱᱟ ᱱᱟᱣᱟ ᱪᱟᱥ ᱵᱟᱲᱟᱭ ᱜᱮᱭᱟ ᱠᱚ ᱜᱩᱦᱩᱢ ᱠᱚ ᱡᱚᱸᱱᱰᱨᱟ ᱠᱚ ᱛᱟᱯᱚ ᱨᱮ ᱵᱷᱚᱲᱟ, ᱵᱤᱞᱟᱹᱛᱤ, ᱵᱮᱸᱜᱟᱲ ᱛᱟᱯᱚᱨᱮ ᱦᱩᱭᱩᱜ ᱠᱟᱱᱟ ᱟᱲᱟᱜ ᱠᱚ ᱛᱟᱯᱚᱨᱮ ᱟᱨ ᱠᱷᱚᱥᱞᱟ ᱠᱚ, ᱛᱩᱲᱤ ᱠᱚ, ᱢᱟᱹᱨᱤᱪ ᱠᱚ ᱚᱱᱟ ᱠᱚ ᱟᱭᱢᱟ ᱠᱤᱪᱷᱩ
ᱦᱮᱸ ᱟᱹᱰᱤ ᱠᱤᱪᱷᱩ ᱜᱮ ᱛᱚᱵᱮ ᱦᱳᱭᱳᱜ ᱠᱟᱱᱟ ᱟᱯᱮ ᱥᱮᱫ ᱫᱚ ᱪᱟᱥ ᱠᱚᱦᱚᱸ
ᱦᱳᱭ ᱦᱳᱭ ᱢᱟᱱᱮ ᱚᱠᱛᱚ ᱨᱮ ᱚᱠᱟ ᱴᱟᱜ ᱚᱠᱛᱚ ᱨᱮ ᱚᱠᱛᱚ ᱨᱮᱱᱟᱜ ᱡᱟᱦᱟ ᱪᱟᱥ ᱦᱩᱭᱩᱜᱼᱟ ᱟᱨ ᱠᱤ ᱚᱱᱟ ᱪᱟᱥ ᱦᱚᱸ
ᱛᱟᱞᱦᱮ ᱫᱚ ᱜᱮᱞ ᱵᱟᱨ ᱪᱟᱸᱫᱳ ᱜᱮ ᱟᱯᱮ ᱫᱚᱯᱮ ᱪᱟᱥ ᱜᱮᱭᱟ ᱦᱳᱲᱳ ᱠᱚᱫᱚ?
ᱵᱟᱝ ᱜᱮ ᱦᱩᱲᱩ ᱫᱚ ᱜᱮᱞ ᱵᱟᱨ ᱪᱟᱸᱫᱳ ᱫᱚ ᱦᱟᱸᱜ ᱵᱟᱝ ᱠᱚ ᱪᱟᱥᱼᱟ ᱟᱞᱮ ᱥᱮᱱ ᱫᱚ ᱦᱩᱲᱩ ᱫᱚ ᱢᱟᱱᱮ ᱪᱟᱥ ᱫᱚᱠᱚ ᱪᱟᱥ ᱜᱮᱭᱟ ᱱᱚᱝᱠᱟ ᱦᱟᱸᱜ ᱡᱟᱦᱟᱸᱭ ᱟᱜ ᱚᱱᱠᱟ ᱢᱟᱱᱮ ᱫᱟᱜ ᱮ ᱧᱟᱢ
ᱫᱟᱜ ᱨᱮᱱᱟᱜ ᱟᱱᱟᱸᱴ ᱠᱚ ᱡᱩᱫᱤ ᱵᱟᱝ ᱦᱩᱭ ᱞᱮᱱ ᱠᱷᱟᱡ
ᱡᱟᱦᱟᱸᱭ ᱟᱜ ᱫᱟᱜ ᱨᱮᱱᱟᱜ ᱚᱱᱠᱟ ᱟᱱᱟᱴ ᱵᱟᱝ ᱦᱩᱭᱩᱜ ᱛᱟᱠᱚᱣᱟ ᱩᱱᱠᱩ ᱫᱚ ᱦᱟᱸᱜ ᱥᱮᱨᱢᱟ ᱨᱮ ᱵᱟᱨ ᱫᱷᱟᱣ ᱠᱚ ᱪᱟᱥ-ᱟ ᱟᱨ ᱡᱟᱦᱟᱸᱭ ᱟᱜ ᱫᱟᱜ ᱨᱮᱱᱟᱜ ᱥᱩᱵᱤᱫᱷᱟ ᱵᱟᱹᱱᱩᱜ ᱛᱟᱠᱚᱣᱟ ᱩᱱᱠᱩ ᱫᱚ ᱦᱟᱸᱜ ᱥᱮᱨᱢᱟᱨᱮ ᱢᱤᱫ ᱫᱷᱟᱣ ᱜᱮ ᱠᱚ ᱪᱟᱥᱟᱼᱟ ᱚᱱᱟ ᱡᱟᱦᱟᱸ ᱥᱮᱨᱢᱟ ᱥᱮᱨᱢᱟ ᱡᱟᱹᱲᱤ ᱫᱟᱜ ᱛᱮ᱾
ᱦᱳᱭ ᱦᱳᱭ
ᱟᱨ ᱟᱯᱮ ᱫᱚ ᱛᱟᱦᱞᱮ ᱚᱠᱟ ᱞᱮᱠᱟ ᱪᱮᱫ ᱠᱚᱯᱮ ᱪᱟᱥᱟ ᱟᱯᱮ ᱚᱱᱛᱮ ᱫᱚ?
ᱟᱫᱚ ᱡᱚᱛᱚ ᱞᱮᱠᱟ ᱪᱟᱥ ᱜᱮ ᱦᱩᱭᱩᱜᱼᱟ ᱟᱞᱮ ᱚᱸᱰᱮ ᱫᱚ ᱫᱟᱜ ᱨᱮᱱᱟᱜ ᱟᱱᱟᱴ ᱠᱚᱫᱚ ᱵᱟᱝ ᱦᱩᱭᱩᱜ ᱜᱮᱭᱟ᱾ ᱛᱚ ᱚᱸᱰᱮ ᱡᱚᱛᱚ ᱥᱩᱵᱤᱫᱷᱟ ᱜᱮ ᱢᱮᱱᱟᱜ ᱜᱮᱭᱟ ᱫᱟᱜ ᱨᱮᱱᱟᱜ ᱫᱚ᱾ ᱚᱱᱠᱟ ᱫᱚ ᱡᱚᱛᱚ ᱞᱮᱠᱟᱱ ᱜᱮᱞᱮ ᱪᱟᱥ ᱜᱮᱭᱟ᱾ ᱦᱳᱲᱳ ᱠᱚ ᱜᱩᱦᱩᱢ ᱟᱵᱟᱨ ᱥᱚᱵᱽᱡᱤ ᱠᱚᱦᱚᱸᱞᱮ ᱪᱟᱥ ᱜᱮᱭᱟ᱾ ᱯᱮᱸᱭᱟᱡᱽ ᱠᱚ ᱢᱟᱹᱨᱤᱪ ᱠᱚ ᱵᱟᱡᱟᱨ ᱠᱷᱚᱱ ᱫᱚ ᱵᱟᱞᱮ ᱠᱤᱨᱤᱧ ᱜᱮᱭᱟ ᱡᱚᱛᱚ ᱜᱮ ᱟᱞᱮ ᱜᱮᱞᱮ ᱪᱟᱥ ᱜᱮᱭᱟ᱾
ᱚ ᱟᱪᱷᱟ ᱱᱟᱯᱟᱭ ᱠᱟᱛᱷᱟ ᱠᱟᱱ ᱜᱮᱭᱟ ᱛᱟᱦᱚᱞᱮ ᱟᱢ
ᱵᱷᱟᱜᱤ ᱜᱮ ᱦᱩᱲᱩ ᱠᱚᱫᱚ ᱦᱩᱭ ᱠᱟᱱ ᱛᱟᱞᱮᱭᱟ᱾
ᱦᱚᱸ ᱛᱟᱦᱞᱮ ᱟᱢ ᱫᱚ ᱫᱚ ᱢᱤᱫ ᱢᱟᱨᱟᱝ ᱚ ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱠᱟᱱ ᱜᱮᱭᱟ, ᱛᱟᱦᱚᱞᱮᱧ ᱢᱮᱱᱫᱟ ᱟᱢ ᱡᱟᱶᱟᱭ ᱫᱚ ᱢᱤᱫ ᱢᱟᱨᱟᱝ ᱪᱟᱹᱥᱤ ᱠᱟᱱ ᱜᱮᱭᱟᱭ ᱛᱟᱦᱚᱞᱮ ᱵᱟᱝ?
ᱦᱳᱭ
ᱦᱮᱸ ᱛᱟᱦᱞᱮ ᱩᱱᱤ ᱴᱷᱮᱱ ᱠᱷᱚᱱᱜᱮ ᱤᱧ ᱪᱟᱥ ᱠᱟᱹᱢᱤ ᱠᱩᱧ ᱥᱮᱬᱟᱭᱟ ᱟᱨ ᱪᱮᱫ
ᱳᱭ ᱦᱤᱡᱩᱜ ᱢᱮ ᱦᱟᱸᱜ ᱟᱞᱮᱥᱮᱫ ᱥᱮᱬᱟ ᱛᱟᱞᱮᱭᱟ ᱥᱮᱬᱟᱣᱟ ᱦᱩᱭᱩᱜᱼᱟ ᱟᱢ ᱦᱚᱸ᱾
ᱦᱳᱭ ᱦᱳᱭ ᱦᱳᱭ ᱟᱨ ᱢᱮᱱᱫᱟᱹᱧ ᱛᱟᱦᱚᱞᱮ ᱟᱢ ᱫᱚ ᱦᱟᱜ ᱫᱟᱠᱟ ᱩᱛᱩ ᱤᱥᱤᱱ ᱠᱚᱫᱚ ᱟᱹᱰᱤ ᱱᱟᱯᱟᱭ ᱜᱮᱢ ᱵᱟᱲᱟᱭᱟ ᱵᱟᱝ?
ᱦᱳᱭ ᱤᱧᱟᱹᱜ ᱜᱮ ᱫᱚᱢᱮ ᱠᱚ ᱠᱩᱥᱤᱭᱟᱛᱤᱧᱟᱹ ᱟᱭᱳ ᱫᱚᱭ ᱫᱟᱠᱟᱭᱟ ᱥᱮ ᱛᱟᱯᱚᱨ ᱫᱚ ᱤᱧ ᱜᱮᱠᱚ ᱢᱤᱛᱟᱹᱧᱟ ᱟᱢᱜᱮ ᱩᱛᱩᱭ ᱢᱮ ᱡᱤᱞ ᱠᱚᱦᱚᱸ
ᱚ
ᱤᱱᱟᱹ ᱯᱚᱨ ᱠᱚᱛᱪᱤᱧᱟ ᱤᱧᱟᱹᱜ ᱜᱮ ᱥᱤᱵᱤᱞ ᱠᱚᱣᱟ ᱵᱚᱞᱮ ᱩᱛᱩ ᱫᱚ ᱚᱱᱟ ᱠᱷᱟᱹᱛᱤᱨ ᱛᱮ᱾
ᱚ ᱦᱳᱭ ᱛᱟᱦᱚᱞᱮ ᱤᱧ ᱦᱚᱸ ᱛᱟᱦᱚᱞᱮ ᱥᱮᱬᱟᱹᱧ ᱢᱮ?
ᱦᱳᱭ ᱥᱮᱬᱟ ᱦᱩᱭᱩᱜᱼᱟ ᱦᱤᱡᱩᱜ ᱢᱮ ᱦᱟᱸᱜ ᱟᱞᱮ ᱥᱮ ᱟᱫᱚ ᱩᱱ ᱡᱚᱠᱷᱚᱡ ᱤᱧ ᱥᱮᱬᱟ ᱟᱢᱟ ᱦᱟᱸᱜ᱾
ᱦᱳᱭ
ᱴᱷᱤᱠ
ᱟᱫᱚ ᱵᱚᱞᱮ ᱯᱷᱤᱨᱤ ᱛᱮᱫᱚ ᱵᱟᱝ ᱵᱚᱞᱮ ᱯᱚᱭᱥᱟ ᱛᱮᱜᱮ᱾
ᱵᱟᱝ ᱵᱟᱝ ᱵᱟᱝ ᱯᱚᱭᱥᱟ ᱫᱚ ᱵᱟᱝ ᱞᱟᱜᱟᱜᱼᱟ ᱟᱫᱚ ᱯᱷᱨᱤ ᱛᱮᱜᱮ ᱦᱮᱡ ᱥᱮᱬᱟ ᱟᱢᱟ ᱚᱱᱟ ᱠᱚᱫᱚ ᱯᱚᱭᱥᱟ ᱤᱭᱟᱹ ᱨᱮᱱᱟᱜ ᱫᱚ ᱵᱟᱝ ᱫᱚᱨᱠᱟᱨ
ᱚ ᱛᱟᱦᱚᱞᱮ ᱠᱷᱟᱱ ᱢᱟ ᱟᱹᱰᱤ ᱱᱟᱯᱟᱭ ᱛᱮ
ᱟᱪᱷᱟ ᱟᱫᱚ ᱦᱟᱸᱜ ᱱᱮᱣᱛᱟ ᱫᱚ ᱱᱮᱣᱛᱟ ᱠᱟᱢ ᱠᱟᱱᱟ ᱦᱟᱸᱜ ᱦᱤᱡᱩᱜ ᱢᱮ ᱟᱞᱮ ᱟᱞᱮ ᱴᱷᱮᱱ ᱫᱚ ᱦᱟᱸᱜ
ᱦᱩᱸ
ᱥᱩᱠᱨᱤ ᱡᱤᱞ ᱥᱟᱞᱟᱜ ᱦᱟᱸᱜ ᱤᱧ ᱡᱚᱢ ᱦᱚᱪᱚ ᱢᱮᱭᱟ ᱦᱟᱸᱜ
ᱟᱪᱷᱟ ᱦᱳᱭ ᱦᱳᱭ ᱛᱟᱦᱞᱮ ᱦᱮᱸ ᱛᱟᱦᱞᱮ ᱡᱤᱞ ᱯᱤᱴᱷᱟᱹ ᱠᱚ ᱡᱤᱞ ᱩᱛᱩ ᱢᱟᱱᱮ ᱞᱮᱴᱚ ᱠᱚ ᱱᱚᱣᱟ ᱠᱚᱫᱚ ᱡᱚᱛᱚ ᱜᱮᱢ ᱵᱟᱲᱟᱭᱟ ᱵᱟᱝ
ᱦᱳᱭ ᱚᱱᱟ ᱠᱚ ᱡᱚᱛᱚᱧ ᱵᱟᱰᱟᱭᱟ
ᱦᱚᱸ ᱯᱟᱛᱲᱟ ᱯᱚᱴᱤ ᱠᱚ ᱦᱚᱸ ᱡᱚᱛᱚ ᱜᱮᱢ ᱵᱟᱰᱟᱭᱟ ᱛᱟᱦᱞᱮ ᱵᱟᱝ ᱤᱧ ᱫᱚ ᱤᱧ ᱠᱩᱥᱤᱭᱟᱜᱼᱟ ᱦᱩᱭᱩᱜ ᱠᱟᱱᱟ ᱥᱩᱠᱨᱤ ᱡᱤᱞ ᱛᱟᱨᱯᱚᱨᱮ ᱦᱩᱭᱩᱜ ᱠᱟᱱᱟ ᱰᱟᱝᱨᱤ ᱡᱤᱞ ᱚᱱᱟᱫᱚ ᱰᱟᱝᱨᱤ ᱡᱤᱞ ᱫᱚᱢᱮᱧ ᱠᱩᱥᱤᱭᱟᱜᱼᱟ
ᱚ ᱛᱟᱦᱚᱞᱮ ᱟᱢ ᱦᱮᱡ ᱞᱮᱱᱠᱷᱟᱡ ᱦᱟᱴ ᱠᱷᱚᱡ ᱦᱟᱸᱜ ᱰᱟᱝᱨᱤ ᱡᱤᱞ ᱦᱟᱛᱟᱣ ᱦᱩᱭᱩᱜᱼᱟ ᱚᱱᱟ ᱠᱚ ᱩᱛᱩᱣᱟᱢ ᱦᱩᱭᱩᱜᱼᱟ ᱟᱨ ᱥᱩᱠᱨᱤ ᱢᱟ ᱟᱞᱮ ᱟᱞᱮ ᱴᱷᱮᱡ ᱜᱮ ᱢᱮᱱᱟᱜ ᱠᱚ ᱥᱩᱠᱨᱤ ᱠᱚ ᱢᱮᱨᱚᱢ ᱠᱚ ᱫᱮᱥᱤ ᱥᱤᱢ ᱠᱚ
ᱟᱪᱷᱟ ᱟᱪᱷᱟ ᱦᱳᱭ ᱦᱳᱭ ᱟᱨ
ᱛᱟᱦᱚᱞᱮ ᱟᱫᱚᱦ ᱯᱮᱲᱟᱢ ᱟᱹᱜᱩ ᱦᱩᱭᱩᱜᱼᱟ ᱚᱱᱟ ᱠᱚ ᱤᱫᱤᱭ ᱜᱮᱭᱟ
ᱦᱳᱭ ᱥᱩᱠᱨᱤ ᱡᱤᱞ ᱯᱤᱴᱷᱟᱹ ᱦᱚᱸ ᱟᱹᱰᱤ ᱡᱳᱨᱤᱧ ᱠᱩᱥᱤᱭᱟᱜᱼᱟ ᱤᱧᱫᱚ ᱟᱨ ᱛᱟᱦᱚᱞᱮ ᱟᱯᱮᱥᱮᱫ ᱫᱚ ᱵᱤᱨ ᱠᱚ ᱢᱮᱱᱟᱜ ᱟᱠᱟᱫᱟ ᱥᱮ ᱵᱟᱝ
ᱟᱞᱮᱥᱮᱫ ᱫᱚ ᱵᱤᱨ ᱠᱚᱫᱚ ᱵᱟᱹᱱᱩᱜ ᱟᱠᱟᱫᱟ
ᱦᱩᱸ ᱛᱟᱦᱚᱞᱮ ᱯᱟᱛᱲᱟ ᱯᱟᱹᱴᱤ ᱠᱚᱫᱚ ᱦᱟᱸᱜ ᱵᱟᱢ ᱵᱟᱰᱟᱭᱟ ᱵᱟᱝ ᱥᱮ
ᱟᱫᱚ ᱦᱟᱸᱜ ᱚᱱᱟ ᱢᱮᱱᱟᱜ ᱛᱟᱞᱮᱭᱟ ᱟᱞᱮ ᱫᱚ ᱚᱱᱟ ᱛᱟᱞᱮ ᱥᱟᱠᱟᱢ ᱫᱤᱭᱮ ᱞᱮ ᱤᱭᱟᱹᱭᱟ ᱯᱤᱴᱷᱟᱹᱭᱟ
ᱳ ᱟᱯᱮ ᱫᱚ ᱛᱟᱞᱮ ᱥᱟᱠᱟᱢ ᱛᱮᱯᱮ ᱯᱤᱴᱷᱟᱹᱭᱟ ᱟᱪᱪᱷᱟ ᱟᱪᱪᱷᱟ
ᱟᱯᱮᱥᱮᱫ ᱫᱚ ᱤᱭᱟᱹ ᱵᱤᱨ ᱫᱤᱥᱚᱢ ᱠᱟᱱᱟ
ᱦᱳᱭ ᱦᱳᱭ ᱟᱞᱮ ᱥᱮᱫ ᱫᱚ ᱦᱟᱸᱜ ᱵᱤᱨ ᱫᱤᱥᱚᱢ ᱠᱟᱱᱟ
ᱟᱪᱪᱷᱟ ᱛᱟᱦᱞᱮ ᱟᱯᱮ ᱥᱮᱫ ᱫᱚ ᱵᱷᱟᱹᱜᱤ ᱤᱭᱟᱹ ᱚᱱᱟ ᱥᱟᱨᱡᱚᱢ ᱥᱟᱠᱟᱢ ᱨᱮᱱᱟᱜ ᱯᱮ ᱯᱤᱴᱷᱟᱹ ᱤᱭᱟᱹᱭᱟ ᱛᱚ ᱚᱱᱟᱜᱮᱛᱚ
ᱦᱳᱭ ᱦᱳᱭ ᱟᱞᱮᱥᱮᱫ ᱫᱚ ᱦᱟᱸᱜ ᱥᱟᱨᱡᱚᱢ ᱥᱟᱠᱟᱢ ᱨᱮᱱᱟᱜ ᱯᱟᱛᱲᱟ ᱵᱮᱱᱟᱣ ᱠᱟᱛᱮᱫ ᱠᱚ ᱡᱤᱞ ᱠᱚ ᱯᱤᱴᱷᱟᱹᱭᱟ ᱟᱨ ᱪᱮᱫ
ᱟᱪᱪᱷᱟ ᱟᱹᱰᱤ ᱱᱟᱯᱟᱭ ᱟᱞᱮ ᱥᱮᱱ ᱫᱚ ᱚᱱᱟ ᱠᱚ ᱫᱟᱨᱮ ᱠᱚᱫᱚ ᱵᱟᱹᱱᱩᱜ ᱥᱟᱨᱡᱚᱢ ᱥᱟᱨᱡᱚᱢ ᱫᱟᱨᱮ ᱫᱚ ᱵᱟᱹᱱᱩᱜ ᱟᱠᱟᱜ-ᱟ ᱟᱞᱮ ᱥᱮᱱ ᱫᱚ ᱟᱞᱮ ᱫᱚ ᱛᱟᱞᱮ ᱥᱟᱠᱟᱢ ᱫᱤᱭᱮ ᱜᱮᱞᱮ ᱯᱤᱴᱷᱟᱹ ᱵᱟᱲᱟᱭ ᱜᱮᱭᱟ
ᱦᱳᱭ ᱛᱟᱞᱮ ᱥᱟᱠᱟᱢ ᱨᱮᱱᱟᱜ ᱯᱤᱴᱷᱟᱹ ᱢᱟ ᱵᱟᱝ ᱡᱚᱢ ᱵᱟᱲᱟ ᱦᱩᱭ ᱟᱠᱟᱱᱟ ᱛᱟᱦᱚᱞᱮ ᱛᱟᱞᱮ ᱥᱟᱠᱟᱢ ᱨᱮᱱᱟᱜ ᱯᱤᱴᱷᱟᱹ ᱦᱟᱸᱜ ᱛᱟᱦᱚᱞᱮ ᱡᱚᱢ ᱦᱚᱪᱚᱧ ᱢᱮ
ᱦᱳᱭ ᱦᱮᱡᱞᱮᱱ ᱠᱷᱟᱱ ᱫᱚ ᱛᱟᱞᱮ ᱨᱮᱱᱟᱜ ᱥᱟᱠᱟᱢ ᱨᱮᱱᱟᱜ ᱜᱮ ᱯᱤᱴᱷᱟᱹ ᱠᱟᱛᱮᱫ ᱦᱟᱸᱜ ᱡᱚᱢ ᱚᱪᱩ ᱢᱤᱭᱟᱹᱧ
ᱦᱳᱭ ᱦᱳᱭ ᱦᱮᱸ ᱛᱚ ᱢᱟ ᱛᱚᱵᱮ ᱱᱤᱭᱟᱹ ᱫᱟᱜ ᱫᱚ ᱚᱱᱠᱟ ᱜᱮ
ᱱᱟᱯᱟᱭᱤᱧ ᱵᱩᱡᱽ ᱠᱮᱜ-ᱟ